ᱦᱩᱸ ᱡᱚᱦᱟᱨ ᱜᱮ᱾
ᱦᱩᱸ ᱱᱤᱛᱚᱜ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱦᱮᱞᱳ᱾
ᱦᱮᱸ ᱱᱚᱝᱠᱟ ᱢᱟᱡᱷᱮ ᱢᱟᱡᱷᱮ ᱦᱩᱭᱩᱜ ᱠᱟᱱ ᱜᱮ ᱦᱩᱭᱩᱜ ᱜᱮᱭᱟ ᱟᱫᱚ ᱱᱚᱜᱼᱚᱭ ᱛᱚᱠᱚ ᱤᱭᱟᱹᱭ ᱠᱟᱱᱟ ᱛᱚ ᱦᱩᱸ᱾
ᱟᱪᱪᱷᱟ ᱚᱱᱛᱮ ᱨᱤᱢᱤᱞ ᱨᱟᱠᱟᱵ ᱠᱟᱫᱟ ᱥᱮ?
ᱵᱟ ᱵᱟ ᱨᱤᱢᱤᱞ ᱫᱚ ᱵᱟᱭ ᱨᱟᱠᱟᱵ ᱠᱟᱫᱟ, ᱚᱱᱛᱮ ᱨᱟᱠᱟᱵ ᱠᱟᱫᱟᱭ?
ᱵᱟᱦ ᱱᱚᱛᱮ
ᱚᱱᱛᱮ ᱨᱟᱠᱟᱵ ᱠᱟᱫᱟ ᱥᱮᱪᱮᱫ?
ᱵᱟᱝ ᱵᱟᱝ ᱯᱷᱟᱸᱠᱟ ᱜᱮᱭᱟ ᱯᱷᱟᱸᱠᱟ ᱜᱮᱭᱟ ᱛᱟᱦᱚᱞᱮ ᱴᱷᱤᱠ ᱜᱮᱭᱟ᱾ ᱱᱚᱣᱟ ᱫᱚ ᱢᱟᱥᱮ ᱢᱟᱡᱷᱮ ᱢᱟᱡᱷᱮ ᱯᱨᱚᱵᱞᱮᱢ ᱫᱚᱭ ᱯᱨᱚᱵᱞᱮᱢ ᱜᱮᱭᱟ ᱵᱟᱝ ᱫᱚ ᱵᱟᱝ ᱟᱫᱚ ᱪᱮᱫ ᱪᱤᱠᱟᱹ ᱜᱟᱱᱚᱜᱼᱟ?
ᱱᱤᱛᱚᱜ ᱥᱟᱹᱨᱤ ᱵᱷᱟᱜᱮ ᱦᱩᱭᱩᱜᱼᱟ ᱟᱨ ᱚ ᱤᱭᱟᱹ ᱟᱨᱠᱤ ᱱᱮᱴᱣᱟᱨᱠ ᱴᱟᱜ ᱧᱤᱛᱩᱜ ᱧᱮᱞᱚᱜ ᱠᱟᱱᱟ ᱛᱚ ᱤᱧ ᱦᱚᱸ ᱠᱟᱹᱴᱤᱡ ᱱᱚᱛᱮ ᱟᱨ ᱦᱚᱸ ᱢᱟᱴᱷ ᱥᱮᱡ ᱤᱧ ᱦᱮᱡ ᱮᱱᱟ ᱟᱨᱠᱤ ᱨᱟᱥᱛᱟ ᱥᱮᱡ ᱛᱟᱦᱮᱸ ᱠᱟᱱᱟ᱾ ᱜᱮ ᱱᱚᱣᱟ ᱠᱚ ᱱᱚᱣᱟ ᱵᱟᱦᱨᱮ ᱛᱮ ᱢᱟᱱᱮ ᱪᱮᱫ ᱤᱧ ᱞᱟᱹᱭᱟ ᱥᱟᱱᱟᱢ ᱠᱚᱜᱮ ᱱᱚᱝᱠᱟᱱᱟᱜ ᱡᱟᱦᱟᱸ ᱠᱚ ᱱᱮᱥᱟᱜ ᱠᱟᱱ ᱛᱟᱵᱚᱱᱟ ᱢᱟᱹᱭ ᱵᱟᱹᱵᱩ ᱛᱟᱠᱚ ᱥᱮ ᱟᱨᱚ ᱡᱟᱦᱟᱸ ᱥᱤᱠᱷᱱᱟᱹᱛᱟᱱ ᱦᱚᱲ ᱠᱚᱦᱚᱸ ᱢᱟᱱᱮ ᱡᱟᱦᱟᱸᱱ ᱡᱤᱱᱤᱥ ᱵᱟᱠᱚ ᱢᱮᱱᱟ ᱵᱷᱟᱜᱮ ᱡᱤᱱᱤᱥ ᱨᱮᱫᱚ ᱱᱮᱥᱟ ᱠᱚᱫᱚ ᱴᱷᱤᱠ ᱜᱤᱧ ᱢᱚᱱᱮᱭᱟ ᱟᱨᱠᱤ ᱠᱟᱨᱚᱱ ᱫᱚ ᱚᱱᱟ ᱱᱮᱛᱟᱨ ᱫᱚ ᱱᱚᱝᱠᱟ ᱠᱟᱱᱟ ᱢᱟᱱᱮ ᱠᱟᱹᱢᱤ ᱡᱟᱦᱟᱸ ᱚᱛᱤᱨᱤᱠᱛᱚ ᱡᱟᱦᱟᱸ ᱠᱟᱹᱢᱤ ᱫᱚ ᱡᱷᱚᱛᱚ ᱦᱚᱲ ᱜᱮ ᱟᱹᱰᱤ ᱨᱚᱠᱚᱢ ᱵᱚ ᱠᱟᱹᱢᱤ ᱠᱟᱱᱟ ᱥᱮ ᱮᱨᱯᱚᱨ ᱠᱟᱹᱢᱤ ᱨᱮᱱᱟᱜ ᱦᱚᱸ ᱠᱟᱹᱴᱤᱡ ᱵᱷᱮᱜᱟᱨ ᱵᱷᱮᱜᱟᱨ ᱦᱮᱸᱱᱟᱜᱼᱟ ᱚᱠᱚᱭ ᱦᱚᱭ ᱛᱚ ᱚᱠᱚᱭ ᱫᱚ ᱢᱟᱱᱮ ᱱᱚᱣᱟ ᱫᱚ ᱡᱩᱫᱤ ᱠᱚᱢᱯᱤᱭᱩᱴᱟᱨ ᱤᱭᱟᱹ ᱛᱮᱵᱚᱱ ᱢᱮᱱᱟ ᱟᱨᱠᱤ ᱥᱚᱯᱴᱚᱭᱟᱨ ᱦᱟᱨᱰᱚᱭᱟᱨ ᱟᱨᱠᱤ᱾ ᱡᱩᱫᱤ ᱵᱚᱱ ᱢᱮᱱᱟ ᱚᱱᱮ ᱡᱟᱦᱟᱸ ᱫᱚ ᱥᱚᱯᱷᱴ ᱢᱟᱱᱮ ᱟᱹᱰᱤ ᱞᱟᱹᱵᱤᱫ ᱟᱨᱠᱤ, ᱟᱨ ᱡᱩᱫᱤ ᱵᱚᱱ ᱢᱮᱱᱟ ᱡᱮ ᱦᱟᱨᱰ ᱚᱣᱟᱨᱠᱤᱝ ᱡᱟᱦᱟᱸ ᱠᱚ ᱞᱟᱹᱭ ᱦᱟᱨᱰᱚᱭᱮᱨ ᱚᱱᱟ ᱫᱚ ᱡᱟᱦᱟᱸ ᱫᱚ ᱠᱟᱹᱴᱤᱡ ᱟᱹᱰᱤ ᱥᱚᱠᱛᱚ ᱥᱮ ᱟᱹᱰᱤ
ᱴᱷᱤᱠ᱾
ᱟᱹᱰᱤᱜᱮ ᱚᱱᱟ ᱫᱚ ᱪᱮᱫ ᱤᱧ ᱢᱮᱱᱟ ᱠᱚᱴᱷᱤᱱ ᱥᱮ ᱱᱚᱝᱠᱟᱱᱟᱜ ᱢᱤᱫᱴᱟᱱ ᱴᱷᱤᱠ᱾ ᱟᱫᱚ ᱚᱠᱚᱭ ᱚᱠᱟᱴᱟᱜ ᱤᱭᱟᱹ ᱨᱮᱵᱚᱱ ᱠᱟᱹᱢᱤ ᱠᱟᱱᱟ ᱱᱚᱣᱟ ᱦᱚᱸ ᱢᱤᱫᱴᱟᱱ ᱟᱹᱰᱤ ᱢᱟᱨᱟᱝ ᱢᱤᱫᱴᱟᱝ ᱡᱟᱭᱜᱟ ᱠᱟᱱᱟ ᱥᱮ ᱩᱭᱦᱟᱹᱨ ᱨᱮᱱᱟᱜ ᱠᱟᱛᱷᱟ ᱠᱟᱱᱟ᱾ ᱪᱮᱫᱟᱜ ᱥᱮ ᱡᱟᱦᱟᱸᱱᱟᱜ ᱠᱟᱹᱢᱤ ᱡᱩᱫᱤ ᱵᱚᱱ ᱢᱮᱱᱟ ᱡᱟᱦᱟᱸ ᱵᱚᱦᱚᱜ ᱫᱟᱨᱟᱭ ᱛᱮᱦᱚᱸ ᱦᱩᱭᱩᱜ ᱠᱟᱱᱟ ᱟᱨ ᱚᱠᱚᱭ ᱫᱚ ᱫᱟᱲᱮ ᱡᱳᱨ ᱛᱮᱦᱚᱸ ᱦᱩᱭᱩᱜ ᱠᱟᱱᱟ, ᱟᱫᱚ ᱡᱩᱫᱤ ᱟᱵᱚ ᱤᱧ ᱫᱩᱧ ᱢᱮᱱᱟ ᱡᱮ ᱥᱚᱵᱫᱤᱱ ᱛᱚ ᱦᱚᱭᱛᱚ ᱫᱟᱲᱮ ᱫᱚ ᱵᱟᱝ ᱛᱟᱦᱮᱱ ᱛᱟᱵᱚᱱᱟ ᱥᱮ? ᱛᱟᱦᱚᱞᱮ ᱚᱱᱟ ᱠᱚ ᱩᱭᱦᱟᱹᱨ ᱠᱟᱛᱮ ᱡᱩᱫᱤ ᱱᱚᱣᱟ ᱥᱚᱯᱷᱴ ᱥᱮ ᱡᱟᱦᱟᱸ ᱫᱚ ᱢᱟᱱᱮ ᱟᱨᱚ ᱢᱤᱫ ᱯᱚᱠᱠᱷᱮ ᱡᱩ ᱫᱤ ᱵᱚᱱ ᱧᱮᱞᱟ ᱥᱚᱴ ᱢᱟᱱᱮ ᱡᱟᱦᱟᱸ ᱫᱚ ᱡᱟᱦᱟᱸ ᱡᱩᱫᱤ ᱠᱚ ᱢᱮᱱ ᱮᱫᱟ ᱥᱚᱯᱷᱴᱟᱨ ᱚᱱᱟ ᱫᱚ ᱡᱟᱦᱟ ᱫᱚ ᱛᱤ ᱛᱮ ᱵᱟᱢ ᱡᱚᱴᱮᱫ ᱫᱟᱲᱮᱭᱟᱜᱼᱟ ᱟᱨᱠᱤ ᱱᱚᱣᱟ ᱢᱟᱱᱮ ᱠᱚᱢᱯᱤᱭᱩᱴᱟᱨ ᱥᱮ ᱚᱱᱟ ᱵᱷᱤᱛᱤᱨ ᱨᱮᱱᱟᱜ ᱠᱟᱛᱷᱟ ᱠᱚ ᱢᱮᱱᱮᱜ ᱟᱫᱚ ᱠᱟᱱᱟᱜ ᱡᱩᱫᱤ ᱵᱚᱱ ᱠᱟᱹᱢᱤ ᱫᱟᱲᱮᱭᱟᱜᱼᱟ ᱤᱧᱫᱩᱧ ᱢᱚᱱᱮᱭᱟ ᱪᱮᱫᱟᱜ ᱥᱮᱵᱚᱱ ᱥᱮᱬᱟ ᱫᱟᱲᱮᱭᱟᱜᱼᱟ ᱥᱮ ᱟᱵᱚᱨᱮᱱ ᱜᱤᱫᱽᱨᱟᱹ ᱠᱚᱦᱚᱸ ᱡᱩᱫᱤ ᱥᱮᱬᱟ ᱫᱟᱲᱮᱭᱟᱜᱼᱟ ᱟᱨᱠᱤ, ᱦᱟᱯᱮᱱ ᱫᱤᱱ ᱞᱟᱹᱜᱤᱫ ᱢᱤᱫᱴᱟᱝ ᱟᱹᱰᱤ ᱢᱟᱨᱟᱝ ᱡᱟᱭᱜᱟ ᱨᱮ ᱥᱮ ᱧᱩᱛᱩᱢ ᱦᱚᱸ ᱟᱹᱰᱤ ᱢᱟᱨᱟᱝ ᱡᱟᱭᱜᱟ ᱨᱮ ᱢᱟᱱᱮ ᱢᱟᱱᱮ ᱥᱮᱴᱮᱨᱚᱜ ᱛᱟᱵᱚᱱᱟ ᱥᱮ ᱯᱟᱥᱱᱟᱜ ᱛᱟᱵᱚᱱᱟ ᱟᱨᱠᱤ ᱱᱚᱝᱠᱟᱧ ᱢᱚᱱᱮ ᱟᱢᱟᱜ ᱩᱭᱦᱟᱹᱨ ᱛᱮ ᱪᱮᱫ ᱞᱮᱠᱟ ᱢᱮᱱᱟ ᱟᱨᱠᱤ ᱱᱚᱣᱟ ᱠᱚ ᱵᱟᱨᱮ ᱛᱮ?
ᱴᱷᱤᱠ ᱦᱩᱸ ᱤᱧᱟᱹᱜ ᱢᱚᱱᱮ ᱦᱚᱸ ᱞᱟᱹᱭ ᱫᱚᱭ ᱞᱟᱹᱭ ᱜᱮᱭᱟ ᱵᱟᱝ ᱫᱚ ᱵᱟᱝ᱾ ᱟᱫᱚ, ᱢᱤᱫ ᱠᱟᱛᱷᱟ ᱛᱮᱫᱚ, ᱟᱫᱚ ᱚᱱᱮ ᱡᱷᱚᱛᱚ ᱨᱚᱠᱚᱢ, ᱡᱷᱚᱛᱚ ᱨᱚᱠᱚᱢ ᱦᱚᱲ ᱦᱚᱸ, ᱫᱚᱨᱠᱟᱨᱚᱜ ᱠᱟᱱ, ᱜᱮᱭᱟ ᱛᱚ ᱾ ᱡᱟᱦᱟᱸᱭ ᱠᱷᱟᱹᱞᱤ ᱥᱚᱯᱴᱟᱨ ᱟᱨ ᱦᱟᱨᱰᱳᱟᱨ ᱡᱩᱫᱤ ᱵᱚᱱ, ᱧᱮᱞᱟᱱ ᱥᱚᱯᱴᱟᱨᱟᱱ ᱦᱚᱲ ᱦᱚᱸ, ᱫᱚᱦᱚ ᱫᱚᱨᱠᱟᱨ, ᱥᱮ, ᱛᱟᱦᱮᱸ ᱫᱚᱨᱠᱟᱨ, ᱟᱨ ᱦᱟᱨᱰᱣᱟᱨ ᱦᱚᱸ, ᱮᱨᱟ ᱢᱮ ᱡᱮᱛᱤ, ᱡᱚᱛᱚ ᱦᱚᱲ ᱵᱚᱱ, ᱥᱚᱯᱴᱚᱭᱟᱨᱚᱜᱼᱟ ᱚᱱᱟ ᱨᱮᱦᱚᱸ, ᱵᱟᱝ ᱜᱟᱱᱚᱜᱼᱟ ᱾ ᱚᱱᱮ, ᱡᱮ ᱢᱤᱫ ᱠᱟᱛᱷᱟ ᱨᱮ, ᱵᱟᱝ ᱠᱚ ᱦᱮᱱᱟᱜ ᱟᱠᱟᱫᱟ, ᱵᱷᱟᱹᱜᱤ ᱥᱟᱶᱛᱮ ᱵᱟᱹᱲᱤᱡ ᱦᱚᱸ, ᱛᱟᱦᱮᱸ ᱫᱚᱨᱠᱟᱨ ᱠᱟᱱ ᱜᱮ, ᱵᱟᱠᱷᱟᱱ ᱫᱚ, ᱵᱷᱟᱜᱮ ᱚᱦᱚᱢ, ᱵᱟᱪᱷᱟᱣ ᱠᱮᱭᱟ ᱾ ᱥᱮ, ᱵᱷᱟᱜᱤ ᱫᱚ ᱵᱟᱢ ᱟᱹᱭᱠᱟᱹᱣ ᱫᱟᱲᱮᱭᱟᱜᱼᱟ ᱾ ᱢᱮᱱ ᱠᱟᱛᱷᱟ ᱫᱚ, ᱱᱮᱜᱼ ᱱᱤᱭᱟᱹ ᱜᱮ ᱾ ᱛᱷᱟᱠᱱᱟ , ᱟᱨ ᱨᱟᱜ ᱛᱟᱦᱮᱸ ᱞᱮᱱᱠᱷᱟᱱ, ᱞᱟᱸᱫᱟ ᱡᱮᱢᱚᱱ ᱛᱟᱦᱮᱱᱟ, ᱦᱟᱨᱰᱣᱟᱨ ᱦᱚᱸ, ᱥᱚᱯᱴᱣᱟᱨ ᱦᱚᱸ, ᱛᱟᱦᱮᱸ ᱫᱚᱨᱠᱟᱨ
ᱦᱮᱸ, ᱟᱫᱚ, ᱱᱚᱣᱟ ᱫᱚ ᱟᱫᱚ, ᱡᱷᱚᱛᱚ ᱢᱟᱹᱱᱢᱤᱭᱟᱜ ᱢᱚᱱᱮ ᱜᱮ, ᱛᱮ ᱥᱮ, ᱱᱚᱝᱠᱟᱱᱟᱜ ᱛᱚ, ᱢᱤᱫᱴᱟᱝ ᱡᱚᱛᱚ, ᱢᱚᱱᱮ ᱫᱚ ᱩᱭᱦᱟᱹᱨ ᱫᱚ, ᱦᱮᱱᱟᱜ ᱛᱟᱵᱚᱱᱟ, ᱡᱮ, ᱟᱵᱚ ᱫᱚ, ᱢᱤᱫ ᱫᱤᱱ ᱪᱮᱛᱟᱱ ᱛᱮᱵᱚᱱ ᱩᱰᱟᱹᱜᱼᱟ ᱟᱨᱠᱤ, ᱱᱚᱝᱠᱟ ᱛᱚ, ᱢᱟᱱᱮ ᱩᱰᱟᱹᱣ ᱛᱚ, ᱟᱨ ᱡᱚᱛᱚ ᱜᱮᱵᱚᱱ, ᱠᱩᱥᱤᱭᱟᱜᱼᱟ ᱥᱮ, ᱚᱠᱚᱭ ᱵᱟᱵᱚᱱ ᱦᱚᱸᱻᱦᱦᱦ ᱠᱩᱥᱤᱭᱟᱜᱼᱟ ᱾ ᱱᱚᱜᱼᱚ, ᱱᱚᱝᱠᱟᱱᱟᱜ ᱢᱤᱫᱴᱟᱝ ᱱᱚᱰᱮ, ᱠᱩᱠᱞᱤ ᱨᱮ, ᱦᱤᱡᱩᱜ ᱠᱟᱱᱟ, ᱟᱫᱚ, ᱩᱰᱟᱹᱣ ᱫᱚ, ᱡᱚᱛᱚ ᱦᱚᱲ ᱵᱚᱱ ᱠᱩᱥᱤᱭᱟᱜᱼᱟ ᱾ ᱞᱮᱠᱤᱱ ᱮᱸᱼᱢᱟᱱᱮ, ᱩᱰᱟᱹᱣ ᱞᱟᱹᱜᱤᱫ ᱛᱮ, ᱪᱮᱫ ᱠᱚ, ᱠᱚᱨᱟᱣ ᱫᱚᱨᱠᱟᱨ ᱥᱮ, ᱪᱮᱫ ᱠᱚ, ᱠᱩᱨᱩᱢᱩᱴᱩ ᱫᱚᱨᱠᱟᱨ, ᱱᱚᱣᱟ ᱠᱚᱫᱚ, ᱯᱟᱹᱭᱞᱟᱹ ᱥᱮ, ᱩᱸᱼ ᱯᱳᱭᱞᱳ ᱫᱷᱟᱣᱛᱮ, ᱱᱚᱣᱟ ᱟᱵᱚ, ᱱᱚᱣᱟ ᱵᱟᱨᱮ ᱛᱮ, ᱥᱮᱪᱮᱫ ᱥᱮ, ᱱᱚᱣᱟ ᱵᱟᱨᱮ ᱛᱮ, ᱵᱟᱟᱭ ᱟᱹᱰᱤ ᱛᱚ, ᱞᱟᱹᱠᱛᱤ ᱦᱮᱱᱟᱜ ᱛᱟᱚᱱᱟ, ᱥᱮ ᱪᱮᱫᱟᱜ ᱥᱮ, ᱱᱚᱣᱟ ᱫᱚ, ᱡᱷᱚᱛᱚ ᱛᱚ, ᱥᱟᱱᱟᱢ ᱦᱚᱲ ᱜᱮ ᱵᱚᱱ, ᱠᱩᱥᱤᱭᱟᱜᱼᱟ ᱾ ᱱᱚᱣᱟ ᱫᱚ, ᱦᱚᱭ ᱛᱚ, ᱡᱟᱦᱟᱸᱭ ᱢᱚᱱᱮ, ᱢᱮᱱ ᱨᱮᱦᱚᱸ, ᱡᱮ, ᱤᱧ ᱵᱟᱹᱧ ᱠᱩᱥᱤᱭᱟᱜᱼᱟ, ᱤᱧᱟᱹᱜ ᱢᱚᱱᱮ ᱫᱚᱭ, ᱢᱮᱱᱟ, ᱩᱱᱤ ᱫᱚ, ᱟᱭᱟᱜ ᱦᱚᱭ ᱛᱳ, ᱚᱱᱛᱚᱨ ᱠᱷᱚᱱ ᱫᱚ, ᱵᱟᱭ ᱞᱟᱹᱭ ᱮᱫᱟ, ᱪᱮᱫᱟᱜ ᱥᱮ ᱢᱟᱱᱮ ᱟᱵᱚ, ᱫᱤᱱᱟᱹᱢ ᱫᱤᱱ ᱥᱟᱱᱟᱢ, ᱢᱟᱹᱱᱢᱤᱭᱟᱜ ᱜᱮ, ᱪᱮᱛᱟᱱ ᱥᱮᱫ ᱵᱚᱱ, ᱠᱩᱨᱩᱢᱩᱴᱩᱭᱟ ᱥᱮ ᱵᱚᱱ, ᱨᱟᱠᱟᱵ ᱨᱮᱱᱟᱜ, ᱛᱟᱦᱚᱞᱮ, ᱪᱮᱛᱟᱱ ᱥᱮᱫ, ᱨᱟᱠᱟᱵ ᱨᱟᱠᱟᱵ, ᱨᱟᱠᱟᱵ ᱛᱮ, ᱢᱤᱫ ᱫᱤᱱ, ᱩᱰᱟᱹᱣ ᱦᱚᱸᱠᱚ, ᱩᱰᱟ. ᱜ ᱠᱟᱱ ᱛᱟᱵᱚᱱᱟ, ᱱᱚᱜᱼᱚᱭ ᱡᱮ, ᱡᱟᱦᱟᱸ ᱡᱩᱫᱤ ᱵᱚᱱ ᱢᱮᱱᱟ, ᱩᱰᱟ. ᱣ ᱜᱟ. ᱵᱤ ᱛᱮ ᱟᱨᱠᱤ,
ᱦᱩᱸ
ᱱᱚᱝᱠᱟ ᱦᱚᱸ ᱟᱨ, ᱩᱰᱟᱹᱣ ᱜᱟᱹᱰᱤ ᱛᱮ, ᱡᱩᱫᱤ ᱵᱚᱱ ᱩᱰᱟᱹᱜ ᱠᱷᱟᱱ ᱫᱚ, ᱛᱟᱦᱚᱞᱮ ᱚᱱᱟ ᱫᱚ, ᱢᱟᱱᱮ, ᱱᱚᱝᱠᱟᱱ ᱡᱟᱭᱜᱟ ᱨᱮᱵᱚ ᱤᱪᱪᱷᱟ, ᱦᱩᱭᱩᱜ ᱛᱟᱵᱚᱱᱟ, ᱡᱟᱦᱟᱸ ᱫᱚ, ᱥᱮ ᱚᱸᱰᱮ, ᱥᱮᱴᱮᱨ ᱦᱩᱭᱩᱜ ᱛᱟᱵᱚᱱᱟ, ᱡᱟᱦᱟᱸ ᱫᱚ, ᱱᱚᱜᱼᱚ ᱱᱚᱝᱠᱟᱱᱟᱜ ᱥᱟᱯᱴ ᱡᱟᱦᱟᱸ ᱵᱟᱠᱚ ᱢᱮᱱᱟ, ᱱᱚᱣᱟ ᱫᱚ ᱥᱩᱫᱩᱢ ᱠᱚᱵᱚ, ᱢᱟᱨᱟᱝ ᱢᱟᱨᱟᱝ ᱵᱚᱦᱚᱜ, ᱟᱸᱫᱚ ᱱᱚᱜᱼᱚ ᱱᱚᱝᱠᱟ, ᱤᱭᱟᱹ ᱦᱚᱭ ᱛᱳ ᱪᱤᱱᱛᱟᱹ ᱛᱮᱜᱮ, ᱥᱮ ᱩᱭᱦᱟᱹᱨ ᱛᱮᱠᱚ, ᱱᱚᱣᱟ ᱨᱮᱠᱚ, ᱩᱰᱟᱹᱜ ᱠᱟᱱᱟ ᱟᱨᱠᱤ, ᱤᱧᱟᱹᱜ ᱢᱚᱱᱮ, ᱢᱮᱱᱮᱫᱟ ᱠᱤ
ᱴᱷᱤᱠ, ᱦᱮᱸ ᱱᱚᱣᱟ ᱫᱚ, ᱴᱷᱤᱠ ᱠᱟᱛᱷᱟ, ᱠᱟᱱ ᱜᱮᱭᱟ, ᱵᱟᱝ ᱫᱚ ᱵᱟᱝ, ᱦᱩᱼᱩ-ᱡ ᱡᱮ, ᱚᱱᱟ ᱫᱚ ᱦᱟ. ᱻᱟᱟᱟᱟᱟᱻ ᱴᱷᱤᱠ ᱡᱷᱚᱛᱚ ᱦᱚᱲ ᱫᱚ ᱟᱨ ᱵᱟᱵᱚᱱ ᱡᱚᱛᱚ ᱡᱚᱛᱚ ᱦᱚᱲ ᱫᱚ, ᱟᱨ ᱵᱟᱵᱚᱱ ᱫᱟᱲᱮᱭᱟᱜᱼᱟ ᱾ ᱡᱟᱦᱟᱸ ᱩᱰᱩᱠ ᱠᱚ, ᱡᱚᱛᱚ ᱵᱚᱱ ᱪᱮᱥᱴᱟᱭᱟ ᱵᱚᱱ, ᱥᱟᱱᱟᱢ ᱦᱚᱲ ᱜᱮᱛᱚ ᱢᱚᱱᱮ ᱫᱚ, ᱛᱟᱦᱮᱱ ᱜᱮᱭᱟ, ᱪᱮᱫᱟᱜ ᱵᱟᱝ, ᱡᱮ, ᱤᱧ ᱦᱚᱸ ᱪᱮᱛᱟᱱ ᱛᱤᱧ, ᱩᱰᱟᱹᱣ ᱫᱟᱲᱮᱭᱟᱜ ᱠᱷᱟᱱ ᱫᱚ, ᱟᱹᱰᱤ ᱱᱟᱯᱟᱭ ᱠᱚᱜ, ᱜᱮᱭᱟ, ᱦᱮᱭ ᱥᱮ
ᱫᱷ-ᱴ, ᱮᱠᱟᱞ ᱮᱠᱟᱞ ᱫᱚ, ᱪᱮᱫᱟᱜ ᱥᱮ ᱱᱚᱣᱟ, ᱧᱮᱞ ᱦᱩᱭ ᱟᱠᱟᱱᱟ, ᱱᱩᱻ ᱢᱟᱱᱮ
ᱟᱨ ᱤᱧᱟᱹᱜ ᱫᱚ, ᱡᱚᱢ ᱱᱚᱣᱟ ᱢᱮᱠᱥᱤᱢᱟᱢ ᱵᱟᱠᱚ ᱞᱟᱹᱭᱟ, ᱵᱮᱥᱤ, ᱦᱚᱸ ᱢᱟ ᱞᱟᱹᱭᱢᱮ
ᱦᱮᱸ, ᱱᱚᱣᱟ ᱢᱟᱱᱮ, ᱧᱮᱞ ᱦᱩᱭ ᱟᱠᱟᱱᱟ, ᱠᱟᱨᱚᱱ ᱫᱤᱱᱟᱹᱢ ᱫᱤᱱ, ᱱᱚᱜᱼᱚᱭ, ᱡᱮ, ᱫᱤᱱ ᱵᱚᱫᱚᱞ ᱤᱭᱟᱹᱜ ᱠᱟᱱᱟ, ᱟᱨᱠᱤ, ᱱᱚᱜᱼᱚᱭ ᱯᱟᱞᱴᱟᱜ ᱠᱟᱱᱟ ᱥᱮ, ᱢᱟᱹᱱᱢᱤ ᱦᱚᱸᱠᱚ ᱢᱟᱱᱮ, ᱱᱤᱛᱚᱜ ᱦᱟᱱᱮ, ᱡᱮᱢᱚᱱ ᱡᱩᱫᱤ, ᱵᱚᱱ ᱧᱮᱞᱟ, ᱟᱨᱠᱤ ᱡᱮᱱᱟᱨᱮᱥᱚᱱ ᱱᱤᱛᱚᱜ ᱫᱚ, ᱦᱟᱱᱮ ᱯᱷᱟᱭᱤᱵ ᱡᱤ, ᱡᱮᱱᱟᱨᱮᱥᱚᱱ ᱠᱚ, ᱢᱮᱛᱟᱣ ᱟᱠᱚ ᱠᱟᱱᱟ ᱥᱮ, ᱛᱟᱦᱚᱞᱮ, ᱚᱱᱟ ᱦᱤᱥᱟᱹᱵᱽ ᱛᱮᱦᱚᱸ, ᱟᱵᱚ ᱠᱟᱹᱴᱤᱡ, ᱪᱤᱱᱛᱟᱹ ᱵᱷᱟᱵᱱᱟ, ᱡᱮ, ᱥᱩᱫᱷᱩ ᱚᱱᱮ, ᱯᱷᱟᱭᱤᱵ ᱡᱤ ᱜᱮ, ᱵᱟᱲᱦᱟᱜ ᱠᱟᱱᱟ, ᱟᱵᱚᱣᱟᱜ ᱢᱮᱢᱳᱨᱤ ᱠᱚᱦᱚᱸ, ᱚᱱᱠᱟ ᱪᱮ, ᱟᱵᱚᱣᱟᱜ ᱩᱭᱦᱟᱹᱨ ᱵᱷᱟᱵᱽᱱᱟ ᱠᱚᱦᱚᱸ, ᱢᱚᱱᱮ ᱭᱮᱫᱟᱹᱧ ᱠᱟᱹᱴᱤᱡ, ᱵᱚᱫᱚᱞ ᱞᱮᱠᱷᱟᱱ ᱫᱚ, ᱟᱹᱰᱤ ᱜᱮ ᱢᱚᱡᱚᱜᱼᱟ, ᱡᱮ ᱱᱚᱜ ᱡᱮᱢᱚᱱ ᱠᱚ ᱞᱟᱹᱭ ᱮᱫ ᱡᱮᱢᱚᱱ ᱱᱚᱣᱟᱼᱼ ᱥᱚᱨᱠᱟᱨᱤ ᱡᱟᱦᱟᱸ ᱠᱟᱹᱢᱤ ᱠᱚᱜᱮ ᱟᱨᱠᱤ ᱡᱩᱫᱤ ᱵᱚᱱᱮᱞᱟ ᱟᱨᱠᱤ ᱡᱮ ᱜᱮ ᱢᱟᱨᱟᱝ ᱠᱟᱹᱢᱤ ᱠᱟᱱᱟ ᱠᱤᱱᱛᱩ ᱱᱚᱣᱟ ᱦᱚᱸ ᱡᱩᱫᱤ ᱜᱟᱹᱦᱤᱨ ᱛᱮᱵᱚᱱ ᱩᱭᱦᱟᱹᱨᱟ ᱡᱮ ᱢᱤᱫᱴᱟᱝ ᱠᱳᱢᱯᱟᱱᱤ ᱥᱮ ᱡᱟᱦᱟᱸ ᱟᱡ ᱱᱤᱡᱮ ᱢᱤᱫᱴᱟᱝᱼᱼ ᱢᱤᱫᱴᱟᱝ ᱡᱟᱦᱟᱸ ᱜᱮᱭ ᱵᱮᱱᱟᱣ ᱮᱫᱟ ᱟᱨᱠᱤ ᱡᱟᱦᱟᱱᱟᱜ ᱵᱟᱨᱮ ᱛᱮᱜᱮ ᱢᱤᱫᱴᱟᱝ ᱵᱚᱲᱚ ᱢᱟᱱ ᱥᱮ ᱛᱮᱭᱟᱨ ᱫᱟᱭ ᱟᱨᱠᱤ ᱡᱟᱦᱟᱱᱟᱜ ᱡᱮᱢᱚᱱ ᱜᱟᱹᱲᱤ ᱦᱩᱭᱮᱱ ᱡᱟᱦᱟᱱᱟᱜ ᱱᱚᱣᱟ ᱠᱚ ᱡᱟᱦᱟᱸ ᱴᱮᱠᱱᱳᱞᱳᱡᱤ ᱡᱟᱦᱟᱸ ᱠᱚ ᱞᱟᱹᱭᱮᱫᱼᱟ ᱟᱨᱠᱤ ᱥᱮ ᱤᱱᱰᱟᱥᱴᱨᱤ ᱱᱚᱝᱠᱟᱱᱟᱜ ᱦᱚᱸ ᱡᱩᱫᱤᱼᱼ ᱢᱟᱱᱮ ᱤᱧᱟᱹᱜ ᱢᱚᱱᱮ ᱫᱚᱧ ᱢᱮᱱᱫᱟ ᱡᱮ ᱱᱚᱝᱠᱟᱱᱟᱜ ᱦᱚᱸ ᱱᱤᱛᱚᱜᱼᱼ ᱪᱤᱠᱟᱹ ᱛᱮᱵᱚᱱ ᱛᱮᱭᱟᱨ ᱫᱟᱲᱮᱭᱟᱜᱼᱟ ᱥᱮ ᱟᱵᱚᱣᱟᱜ ᱧᱩᱛᱩᱢ ᱚᱱᱟ ᱡᱟᱭᱜᱟ ᱨᱮ ᱡᱮ ᱩᱱᱤ ᱚᱱᱟ ᱨᱤᱱᱤᱡ ᱢᱟᱹᱞᱤᱠ ᱦᱩᱭᱩᱜ ᱢᱟᱭ ᱥᱮᱼᱼ ᱟᱡ ᱚᱱᱟ ᱨᱤᱱᱤᱡ ᱢᱤᱫᱴᱟᱱ ᱚᱱᱟ ᱨᱮ ᱦᱩᱭᱩᱜ ᱢᱟ ᱱᱚᱜᱼᱚ ᱱᱚᱝᱠᱟᱱᱟᱜ ᱠᱟᱛᱷᱟ ᱤᱧᱟᱹᱜ ᱩᱭᱦᱟᱹᱨ ᱵᱷᱟᱵᱽᱱᱟ ᱛᱮ ᱢᱮᱱᱫᱟ ᱪᱮᱫᱟᱜ ᱥᱮᱼᱼ ᱱᱤᱛᱳᱜ ᱫᱚ ᱱᱚᱣᱟ ᱠᱚᱫᱚᱼᱼ ᱟᱨ ᱮᱴᱟᱜ ᱦᱚᱲ ᱛᱚ ᱵᱟᱭ ᱢᱮᱛᱟᱢᱟ ᱥᱮ ᱡᱮ ᱟᱢ ᱦᱚᱸ ᱚᱱᱠᱟ ᱵᱮᱱᱟᱜ ᱢᱮ ᱢᱮᱱᱛᱮ ᱱᱤᱡᱮ ᱛᱮᱜᱮ ᱡᱩᱫᱤᱢ ᱠᱩᱨᱩᱢᱩᱴᱩᱭᱟ ᱥᱮ ᱢᱤᱫᱴᱟᱝᱼᱼ ᱚᱱᱠᱟᱱᱟᱜ ᱪᱤᱱᱛᱟᱹ ᱥᱮ ᱩᱭᱦᱟᱹᱨ ᱟᱫᱟᱢ ᱤᱧᱫᱩᱧ ᱢᱚᱱᱮᱭ ᱮᱫᱟ ᱦᱳᱭᱛᱚ ᱱᱚᱣᱟ ᱠᱚᱫᱚ ᱜᱟᱱᱚᱜᱼᱟ ᱟᱨᱠᱤ ᱤᱭᱟᱹ ᱦᱚᱸ ᱠᱟᱱᱟ ᱟᱨᱠᱤ ᱢᱟᱱᱮᱼᱼ ᱱᱚᱣᱟ ᱠᱚᱵᱚᱱ ᱫᱟᱲᱮᱭᱟᱜᱼᱟ ᱟᱨᱠᱤ ᱡᱮ ᱵᱟᱵᱟᱱ ᱫᱟᱲᱮᱭᱟᱜ ᱱᱚᱝᱠᱟᱱᱟᱜ ᱠᱳᱱᱳ ᱤᱭᱟᱹ ᱫᱚ ᱵᱟᱝ ᱠᱟᱱᱟ ᱠᱤᱱᱛᱩ ᱩᱱᱤ ᱡᱩᱫᱤ ᱠᱩᱨᱩᱢᱩᱴᱩ ᱥᱮ ᱟᱡᱼᱼ ᱴᱷᱤᱠ ᱡᱟᱦᱟᱸ ᱠᱚ ᱞᱟᱹᱭ ᱟᱥᱢᱟᱨᱴ ᱣᱟᱨᱠ ᱟᱨᱠᱤ ᱡᱟᱦᱟᱸ ᱫᱚᱠᱚ ᱞᱟᱹᱭ ᱮᱫᱟ ᱢᱟᱱᱮᱼᱼ ᱪᱮᱫ ᱤᱧ ᱢᱮᱱᱟ ᱢᱟᱱᱮ ᱫᱤᱢᱟᱜᱽ ᱛᱮ ᱡᱟᱦᱟᱸ ᱵᱚᱦᱚᱜ ᱛᱮ ᱠᱟᱹᱢᱤᱜ ᱠᱟᱱᱟ ᱟᱨᱠᱤ ᱱᱚᱜᱼᱚᱸᱭ ᱱᱚᱶᱟ ᱟᱨᱠᱤ ᱟᱵᱚ ᱫᱚ ᱠᱟᱹᱢᱤᱭ ᱟᱵᱚᱱ ᱠᱤᱱᱛᱩᱼᱼ ᱟᱫᱚ ᱱᱚᱶᱟ ᱫᱚ ᱪᱤᱠᱟᱹ ᱠᱟᱱᱟ ᱱᱮᱛᱟᱨ ᱫᱚ ᱟᱵᱚ ᱜᱮ ᱢᱟᱱᱮ ᱟᱹᱫᱤᱢ ᱦᱩᱭ ᱠᱟᱛᱮᱫ ᱱᱚᱶᱟ ᱫᱚ ᱱᱚᱝᱠᱟ ᱧᱮᱞ ᱟᱠᱟᱱᱟ ᱟᱵᱚ ᱵᱟᱵᱚᱛᱼᱼ ᱛᱟᱭᱱᱚᱢ ᱨᱮ ᱦᱮᱱᱟᱜ ᱵᱚᱱᱟ ᱟᱨᱠᱤ ᱠᱤᱱᱛᱩ ᱱᱚᱶᱟ ᱦᱳᱭ ᱛᱚ ᱡᱩᱫᱤ ᱵᱚᱱ ᱧᱮᱞᱟ ᱡᱮ ᱟᱵᱚ ᱜᱮ ᱦᱳᱭ ᱛᱚ ᱱᱚᱰᱮ ᱨᱮᱱᱼᱼ ᱡᱟ ᱟᱸᱡᱚᱢ ᱟᱹᱜᱩ ᱦᱩᱭ ᱟᱠᱟᱱᱟ ᱟᱨᱠᱤ ᱡᱮ ᱟᱵᱚ ᱜᱮ ᱯᱟᱹᱭᱞᱟᱹ ᱡᱟᱱᱟᱢ ᱦᱚᱲ ᱠᱟᱱᱟ ᱵᱚᱱ ᱥᱮ ᱟᱵᱚ ᱴᱷᱮᱱ ᱠᱷᱚᱱ ᱜᱮ ᱮᱴᱟᱜ ᱦᱚᱲᱼᱼ ᱠᱚ ᱥᱮᱪᱮᱫ ᱟᱠᱟᱱᱟ ᱥᱮ ᱟᱵᱚᱣᱟᱜ ᱧᱮᱞ ᱠᱟᱛᱮᱫ ᱮᱴᱟᱜ ᱟᱵᱚ ᱠᱚᱣᱟᱜ ᱠᱟᱹᱢᱤ ᱜᱮ ᱦᱳᱭ ᱛᱚ ᱩᱝᱠᱩ ᱵᱚ ᱠᱟᱹᱢᱤᱭ ᱮᱫᱟ ᱟᱫᱚ ᱵᱟᱵᱚᱱ ᱵᱩᱡᱽ ᱫᱟᱲᱮᱭᱟᱜ ᱠᱟᱱᱟ ᱡᱮ ᱟᱵᱚᱣᱟᱜ ᱧᱮᱞ ᱠᱟᱛᱮ ᱩᱱᱠᱩ ᱫᱚᱠᱚ ᱥᱮᱲᱟ ᱟᱠᱟᱫᱟ ᱚᱱᱚᱝᱠᱟ ᱦᱚᱸ ᱢᱤᱫᱴᱟᱝ ᱠᱩᱠᱞᱤ ᱥᱮᱴᱮᱨᱚᱜ
ᱦᱩᱸ ᱴᱷᱤᱠ ᱦᱮᱸ ᱦᱮᱸ ᱠᱟᱛᱷᱟ ᱫᱚ ᱠᱟᱱ ᱜᱮᱭᱟ ᱟᱹᱫᱤᱵᱟᱹᱥᱤᱼᱼ ᱢᱚᱛᱞᱚᱵᱽ ᱫᱚ ᱚᱫᱷᱤᱠ ᱫᱤᱱ ᱨᱮ ᱵᱟᱥᱤᱱᱫᱟ ᱠᱷᱟᱹᱛᱤᱨ ᱛᱮᱜᱮ ᱛᱚ ᱟᱵᱚ ᱫᱚᱠᱚ ᱟᱹᱫᱤᱵᱟᱹᱥᱤ ᱟᱠᱟᱫ ᱵᱚᱱᱟ ᱦᱮᱸ ᱥᱮ ᱵᱟᱝ
ᱚᱠᱟ ᱞᱮᱠᱟ?
ᱛᱚ ᱤᱱᱟᱹ ᱞᱟᱹᱠ ᱚᱠᱟ ᱨᱮ ᱧᱮᱞᱚᱠᱚᱜ ᱠᱟᱱᱟ ᱟᱵᱚ ᱜᱮ ᱠᱟᱱᱟ ᱵᱚᱱ ᱟᱫᱚ ᱢᱮᱱ ᱠᱷᱟᱱ ᱟᱵᱚ ᱫᱚ ᱪᱮᱫ ᱞᱮᱠᱟ ᱟᱵᱚ ᱫᱚ ᱚᱱᱟ ᱜᱮᱧᱡᱟᱢ ᱡᱟᱦᱟᱸᱱᱟᱜ ᱮᱴᱠᱮᱴᱚᱬᱮ ᱥᱚᱞᱵᱷ ᱵᱟᱵᱚᱱ ᱪᱟᱞᱟᱜᱼᱟ ᱟᱵᱚ ᱫᱚ ᱮᱴᱠᱮᱴᱚᱬᱮ ᱵᱚᱱ ᱟᱹᱭᱠᱟᱹ ᱞᱮᱠᱷᱟᱡ ᱟᱵᱚ ᱫᱚ ᱚᱸᱰᱮ ᱠᱷᱚᱱᱟᱜ ᱫᱚᱵᱚᱱ ᱥᱟᱦᱟ ᱡᱚᱝᱟᱜᱼᱟ ᱱᱤᱨ ᱥᱟᱦᱟ ᱡᱚᱝᱟᱜᱼᱟ
ᱟᱫᱚᱼᱼ ᱚᱱᱟ ᱠᱚᱜᱮ ᱱᱚᱝᱠᱟᱱᱟᱜ ᱟᱫᱚ ᱞᱟᱹᱭ ᱢᱮᱼᱼ
ᱟᱵᱚ ᱦᱚᱸ ᱫᱚ ᱡᱩᱫᱤ ᱥᱟᱦᱟ ᱟᱠᱟᱱ ᱜᱮᱭᱟ ᱥᱮ ᱠᱤᱱᱛᱩ ᱚᱞᱚᱜ ᱯᱟᱲᱦᱟᱜ ᱡᱚᱠᱷᱚᱱ ᱠᱚ ᱥᱮᱬᱟᱶ ᱟᱠᱟᱱ ᱛᱟᱦᱮᱸᱫ ᱩᱱ ᱨᱮᱦᱚᱸ ᱧᱮᱞ ᱟᱠᱟᱱᱟ ᱡᱮ ᱚᱜ ᱯᱟᱲᱦᱟᱜ ᱠᱷᱚᱱᱟᱜ ᱫᱚ ᱟᱵᱚ ᱫᱚ ᱠᱷᱟᱹᱞᱤᱼᱼ ᱡᱚᱠᱷᱚᱱ ᱠᱷᱟᱡ ᱜᱮ ᱮᱴᱠᱮᱴᱚᱬᱮ ᱵᱚᱱ ᱟᱹᱭ- ᱠᱟᱹᱣᱟ ᱵᱟᱝ ᱚᱞᱚᱜ ᱯᱟᱲᱦᱟᱣ ᱨᱮ ᱪᱟᱯ ᱟᱹᱭᱠᱟᱹᱜ ᱠᱟᱱᱟ ᱟᱫᱚ ᱟᱵᱚ ᱫᱚ ᱚᱱᱛᱮ ᱫᱚ ᱵᱟᱵᱚᱱ ᱪᱟᱞᱟᱜᱼᱟ ᱤᱧ ᱫᱚ ᱞᱟᱹᱭᱟ ᱪᱟᱥ ᱠᱟᱹᱢᱤ ᱜᱮᱼᱼ ᱵᱷᱟᱜᱮ
ᱮᱠᱟ ᱞᱮᱠᱟ ᱟᱵᱚ ᱫᱚ ᱢᱟᱱᱮ ᱪᱮᱫ ᱢᱟᱱᱮ ᱱᱚᱶᱟ ᱦᱚᱸ ᱧᱮᱞ ᱟᱠᱟᱱᱟ
ᱧᱟᱸ ᱚᱱᱛᱮ ᱜᱮ ᱤᱧ ᱫᱚ ᱦᱟᱱᱛᱮ ᱜᱤᱧ ᱪᱟᱞᱟᱜᱼᱟ ᱛᱟᱦᱚᱞᱮ ᱚᱱᱮ ᱡᱮ ᱯᱩᱭᱞᱩ ᱮᱛᱚᱦᱚᱵ ᱨᱮᱜᱮ ᱡᱚᱠᱷᱚᱱ ᱪᱟᱯ ᱵᱟᱵᱚᱱ ᱯᱟᱲᱦᱟᱣ ᱫᱟᱲᱮᱜᱼᱼ ᱠᱟᱱᱟ ᱟᱫᱚ ᱚᱝᱠᱟ ᱞᱮᱠᱟᱨᱮ ᱪᱮᱫ ᱥᱟᱯ ᱦᱚᱸ ᱵᱟᱵᱚᱱ ᱥᱟᱦᱟᱣ ᱫᱟᱲᱮᱜᱼᱟ᱾ ᱳᱭ ᱫᱤᱱ ᱪᱟᱞᱟᱜᱼᱟ ᱫᱤᱱ ᱵᱟᱝ ᱦᱩᱭᱩᱜ ᱛᱟᱵᱚᱱᱟ ᱱᱚᱝᱠᱟᱱ ᱟᱨᱠᱤ᱾ ᱡᱟᱦᱟᱸ ᱚᱱᱮᱢ ᱞᱟᱹᱭᱮᱜ ᱪᱮᱛᱟᱱ ᱥᱮᱫ ᱩᱭᱦᱟᱹᱨ ᱵᱟᱵᱚᱱᱟ᱾ ᱪᱮᱛᱟᱱ ᱥᱮᱫ ᱩᱭᱦᱟᱹᱨ ᱵᱟᱵᱚᱱ ᱤᱫᱤ ᱫᱟᱭᱮᱜ ᱢᱟᱱᱮ ᱪᱮᱫ ᱞᱮᱠᱟ, ᱵᱟᱹᱧ ᱵᱩᱡ ᱫᱟᱲᱮᱭᱟ ᱱᱟᱥᱮᱱᱟᱜ ᱦᱚᱸ᱾ ᱟᱢ ᱞᱟᱦᱟ ᱦᱚᱪᱚᱢ ᱟᱢᱟᱜ ᱩᱭᱦᱟᱹᱨ ᱵᱷᱟᱵᱽᱱᱟ, ᱚᱱᱛᱮ ᱜᱮ ᱵᱟᱭ ᱞᱟᱦᱟ ᱦᱚᱪᱚᱣᱟᱜᱼᱟᱭ᱾ ᱟᱢᱟᱜ ᱩᱭᱦᱟᱹᱨ ᱵᱷᱟᱵᱚᱱᱟ ᱮᱴᱟᱜ ᱥᱮᱫ ᱜᱮ ᱥᱮᱱᱚᱜᱼᱟ᱾
ᱮᱠᱟᱞ-ᱮᱠᱟᱞ ᱟᱫᱚ ᱱᱚᱶᱟ ᱦᱚᱸ ᱢᱤᱫᱴᱟᱝ ᱠᱟᱛᱷᱟ ᱠᱟᱱᱟ, ᱡᱩᱫᱤ ᱩᱸ ᱟᱵᱚ ᱵᱚᱱ ᱧᱮᱞᱟ ᱡᱮ, ᱥᱤᱠᱱᱟᱹᱛ ᱜᱮ ᱢᱟᱨᱟᱝ ᱤᱭᱟᱹ ᱠᱟᱱᱟ ᱟᱨ ᱢᱤᱫᱴᱟᱝ ᱯᱮᱠ ᱴᱤᱠᱟᱞ ᱞᱮᱠᱟ ᱢᱤᱫᱴᱟᱝ ᱡᱟᱦᱟᱸ ᱱᱳᱞᱮᱡᱽ ᱠᱚ ᱞᱟᱹᱭᱫᱟ, ᱥᱮ ᱢᱤᱫᱴᱟᱝ ᱵᱩᱫᱽᱫᱷᱤ ᱫᱤᱥᱟᱹ ᱱᱚᱶᱟ ᱦᱚᱸ ᱢᱤᱫᱴᱟᱝ ᱟᱹᱰᱤ ᱢᱟᱨᱟᱝ ᱢᱟᱱᱮ ᱱᱚᱶᱟ ᱦᱳᱭ ᱛᱚ ᱡᱩᱫᱤ ᱵᱚᱱ ᱩᱭᱦᱟᱹᱨᱟ ᱡᱟᱦᱟᱸᱭ ᱦᱳᱭ ᱛᱚ, ᱱᱚᱝᱠᱟ ᱵᱚᱱ ᱧᱮᱞ ᱟᱠᱟᱫ ᱠᱚᱣᱟ ᱡᱟᱦᱟᱸᱭ ᱫᱚ ᱦᱳᱭ ᱛᱚ ᱯᱟᱲᱦᱟᱣ ᱥᱤᱠᱷᱱᱟᱹᱛᱟᱱ ᱫᱚ ᱵᱟᱝ ᱠᱟᱱᱟᱭ, ᱠᱤᱱᱛᱩ ᱠᱟᱹᱢᱤ ᱫᱚ ᱥᱟᱱᱟᱢᱟᱜ ᱜᱮ ᱫᱟᱲᱮᱭᱟᱜᱼᱟᱭ, ᱱᱚᱜᱼᱚᱸᱭ ᱱᱚᱶᱟ ᱢᱤᱫᱴᱟᱱ ᱟᱹᱰᱤ ᱢᱟᱨᱟᱝ, ᱢᱤᱫᱴᱟᱝ ᱠᱩᱠ ᱠᱩᱠᱞᱤ ᱛᱟᱦᱮᱱ ᱠᱟᱱᱟ, ᱥᱮ ᱱᱚᱣᱟ ᱢᱤᱫᱴᱟᱝ ᱟᱹᱰᱤ ᱢᱟᱨᱟᱝ ᱩᱭᱦᱟᱹᱨᱱᱟᱜ ᱠᱟᱛᱷᱟ ᱠᱟᱱᱟ, ᱟᱨᱠᱤ ᱪᱮᱫᱟᱜ ᱥᱮ ᱱᱚᱶᱟ ᱫᱚ
ᱠᱟᱛᱷᱟ ᱨᱮ ᱵᱟᱠᱚ ᱞᱟᱹᱭᱟ, ᱱᱚᱝᱠᱟᱱ ᱦᱚᱲ ᱫᱚ ᱛᱤᱱᱟᱹᱜ ᱜᱟᱱ ᱦᱮᱱᱟᱜ ᱟᱠᱟᱫ ᱠᱚᱣᱟ, ᱤᱧᱤᱧ ᱞᱟᱹᱭᱟ ᱢᱤᱫ ᱥᱚᱨ ᱨᱮ ᱯᱟᱸᱪ ᱯᱟᱨᱥᱮᱱᱴ ᱦᱳᱭ ᱛᱚ ᱦᱮᱱᱟᱜ ᱠᱟᱫ ᱠᱚᱣᱟ, ᱡᱟᱹᱥᱛᱤ ᱦᱚᱲ ᱫᱚ ᱵᱟᱹᱱᱩᱜ ᱟᱠᱟᱫ ᱠᱚᱣᱟ ᱱᱚᱝᱠᱟᱱᱟᱜ ᱨᱮᱫᱚ᱾ ᱡᱮ ᱩᱱᱤ ᱚᱞᱚᱜ ᱯᱟᱲᱦᱟᱜ ᱵᱟᱭ ᱵᱟᱲᱦᱟᱭ ᱨᱮ ᱠᱤᱱᱛᱩ ᱠᱟᱹᱢᱤ ᱟᱡ ᱮ ᱠᱚᱨᱟᱣ ᱫᱟᱲᱮᱜ ᱠᱟᱱᱟ, ᱥᱮ ᱠᱟᱹᱢᱤ ᱟᱡ ᱮ ᱟᱹᱫᱟᱹᱭ ᱫᱟᱲᱮᱜ ᱠᱟᱱᱟ᱾ ᱱᱚᱝᱠᱟᱱ ᱦᱚᱲ ᱫᱚ, ᱩᱱᱟᱹᱜ ᱴᱟᱜ ᱫᱚ ᱵᱟᱹᱱᱩᱜ ᱠᱟᱜ ᱠᱚᱣᱟ᱾ ᱢᱮᱠᱥᱤᱢᱟᱢ ᱜᱮ ᱩᱝᱠᱩ ᱠᱤᱪᱷᱩ ᱵᱚᱱ ᱞᱟᱹᱭᱟ ᱡᱩᱫᱤ ᱡᱩᱫᱤ ᱵᱟᱭ ᱥᱤᱠᱷᱱᱟᱹᱛ ᱠᱟᱱᱟᱭ, ᱩᱱᱤ ᱫᱚ ᱱᱚᱱᱛᱮ ᱵᱟᱭ ᱞᱟᱦᱟ ᱫᱟᱲᱮᱭᱟᱜᱼᱟ᱾ ᱵᱩᱡᱷᱟᱣ ᱢᱮᱱ ᱠᱟᱛᱮᱫ ᱫᱚ ᱦᱳᱭᱳᱜ ᱠᱟᱱᱟ ᱟᱵᱚ ᱥᱟᱱᱛᱟᱲ᱾ ᱥᱮ ᱟᱵᱚ ᱟᱹᱫᱤᱵᱟᱹᱥᱤ ᱜᱟᱛᱟᱜ ᱨᱮᱱ᱾ ᱟᱨ ᱮᱴᱟᱜ ᱡᱟᱹᱛᱤ ᱨᱮ ᱥᱮ ᱪᱷᱟᱹᱛᱤᱠ ᱠᱚ, ᱡᱩᱫᱤ ᱵᱚᱱ ᱞᱟᱹᱭᱟᱵᱚᱱ ᱪᱷᱟᱟᱹᱛᱤᱠ ᱟᱠᱚᱣᱟᱜ ᱠᱟᱛᱷᱟ ᱞᱮᱠᱟ ᱛᱮᱫᱚ ᱩᱱᱠᱩ ᱫᱚ ᱟᱠᱚ ᱟᱠᱚᱣᱟᱜ ᱜᱮ ᱡᱟᱱᱟᱢ ᱟᱲᱟᱝ ᱛᱮᱠᱚ ᱨᱚᱲᱟ, ᱨᱚᱲ ᱦᱚᱸ ᱟᱹᱰᱤ ᱞᱚᱜᱚᱱ ᱠᱚ ᱜᱟᱱᱟ ᱠᱮᱱᱮ ᱱᱟ ᱟᱠᱚᱣᱟᱜ ᱡᱟᱱᱟᱢ ᱟᱲᱟᱝ ᱛᱮ, ᱡᱷᱚᱛᱚ ᱠᱤᱪᱷᱩ ᱚᱯᱷᱤᱥᱤᱭᱟᱞᱤ ᱠᱟᱹᱢᱤ ᱦᱩᱭᱩᱜᱼᱟ, ᱟᱵᱚ ᱱᱚᱣᱟ ᱵᱮᱝᱜᱚᱞ ᱨᱮᱱᱟᱜ ᱠᱟᱛᱷᱟ᱾ ᱠᱟᱛᱷᱟᱧ ᱞᱟᱹᱭ ᱦᱚᱪᱚᱭᱮᱫᱟ, ᱮᱴᱟᱜ ᱫᱤᱥᱚᱢ ᱨᱮᱱᱟᱜ ᱫᱚ, ᱥᱮ ᱮᱴᱟᱜ ᱥᱴᱮᱴ ᱨᱮᱱᱟᱜ ᱫᱚ ᱤᱧ ᱫᱚ ᱵᱟᱹᱧ ᱞᱟᱹᱭ ᱫᱟᱲᱮᱜ ᱠᱟᱱᱟ᱾
ᱮᱠᱟᱞ-ᱮᱠᱟᱞ ᱟᱨ ᱚᱱᱟᱛᱮ ᱱᱚᱣᱟ ᱢᱤᱫᱴᱟᱝ ᱡᱟᱦᱟᱸ ᱯᱷᱮᱰᱟᱛ ᱨᱮᱢ ᱞᱟᱹᱭ ᱠᱮᱫᱟ, ᱪᱮᱫᱟᱜ ᱥᱮ
ᱦᱮᱸ
ᱥᱤᱠᱷᱱᱟᱹᱛᱚ ᱢᱤᱱᱤᱢᱟᱢ ᱪᱮᱫ ᱤᱧ ᱢᱮᱱᱟ ᱠᱚᱢ ᱥᱮ ᱠᱚᱢ ᱱᱚᱣᱟ, ᱳᱭ ᱴᱮᱱ ᱥᱮ ᱜᱮᱞ ᱫᱷᱟᱹᱨᱤᱡ ᱫᱚ ᱮᱠᱟᱞᱜᱮ, ᱞᱟᱹᱠᱛᱤ ᱦᱮᱱᱟᱜᱼᱟ ᱟᱨᱠᱤ ᱜᱮᱞ ᱡᱟᱦᱟᱸ ᱠᱚ ᱪᱮᱛᱟᱱ ᱥᱮᱫ ᱠᱚ ᱨᱟᱠᱟᱵ ᱠᱟᱱᱟ ᱟᱨᱠᱤ, ᱟᱨ ᱚᱱᱟ ᱦᱚᱸ ᱡᱩᱫᱤ ᱛᱟᱦᱮᱱ ᱛᱟᱭᱟ ᱟᱡ ᱟᱹᱰᱤ ᱨᱚᱠᱚᱢ ᱢᱤᱫᱴᱟᱝ ᱟᱡ ᱱᱤᱡᱮᱛᱮ, ᱢᱤᱫᱴᱟᱝ ᱢᱚᱱᱮᱨᱮ ᱡᱳᱨ ᱦᱤᱡᱩᱜ ᱛᱟᱭᱟ ᱥᱮ ᱢᱤᱫᱴᱟᱝ
ᱦ
ᱵᱩᱫᱽᱫᱷᱤ ᱫᱤᱥᱟᱹ ᱢᱤᱫᱴᱟᱝ
ᱚᱱᱮ ᱡᱮ ᱫᱮᱠᱳ ᱛᱮ ᱨᱚᱲ ᱫᱮᱠᱳ ᱜᱟᱛᱮ, ᱥᱟᱶᱛᱮ ᱢᱮᱥᱟ ᱠᱟᱛᱮᱜ ᱫᱮᱠᱳ ᱥᱟᱶ ᱟᱵᱚ ᱫᱚ ᱪᱮᱫ ᱢᱟᱥᱮ ᱞᱟᱹᱭ ᱢᱮ, ᱟᱵᱚᱣᱟᱜ ᱟᱹᱛᱩ ᱚᱲᱟᱜ ᱠᱚᱦᱚᱸ ᱧᱮᱞ ᱢᱮ, ᱮᱜᱮᱞ ᱛᱮ ᱮᱠᱵᱟᱨᱮ ᱫᱤᱠᱩ ᱠᱷᱱᱟᱜ ᱯᱷᱟᱸᱠᱟ ᱨᱮ ᱦᱮᱱᱟᱜ ᱠᱟᱫ ᱛᱷᱚᱯᱚᱱᱟ ᱦᱮᱸ ᱥᱮ ᱵᱟᱝ?
ᱚᱠᱟ ᱞᱮᱠᱟ?
ᱥᱟᱱᱛᱟᱲ ᱫᱚ ᱮᱠᱵᱟᱨᱮ ᱫᱮᱠᱩ ᱠᱷᱚᱱᱟᱜ ᱵᱷᱮᱜᱟᱨ ᱚᱲᱟᱜ ᱫᱩᱣᱟᱹᱨ ᱛᱟᱵᱚᱱ᱾ ᱛᱟᱦᱚᱞᱮ ᱟᱵᱚ ᱫᱮᱠᱳ ᱛᱮ ᱨᱚᱲ ᱦᱚᱸ, ᱩᱱᱟᱹᱜ ᱵᱟᱵᱚᱱ ᱜᱟᱱ ᱜᱮᱭᱟ᱾ ᱤᱧᱟᱹᱜ ᱢᱮᱫ ᱛᱮ ᱧᱮᱞ, ᱜᱚᱜᱚ ᱦᱚᱲ ᱠᱚᱧ ᱧᱮᱞ ᱠᱟᱜ ᱠᱚ ᱟᱭᱳ ᱦᱚᱲ ᱠᱚ ᱟᱨ ᱟᱞᱮ ᱟᱛᱩ ᱨᱮᱱ ᱜᱮ ᱤᱧ ᱡᱚᱠᱷᱚᱱ ᱦᱩᱰᱤᱧ ᱤᱧ ᱛᱟᱦᱮᱸ ᱠᱟᱱᱟ ᱩᱱ ᱥᱚᱢᱚᱭ ᱤᱧ ᱧᱮᱞ ᱟᱠᱟᱫ ᱠᱚᱜᱮᱭᱟ ᱚᱱᱟ ᱠᱚ ᱮᱠᱵᱟᱨᱮ ᱱᱤᱛᱚᱜ ᱥᱟᱵ ᱨᱟᱠᱟᱵ ᱞᱮᱠᱷᱟᱱ ᱚᱱᱠᱟ ᱜᱮ, ᱩᱝᱠᱩ ᱨᱚᱲ ᱵᱟᱠᱚ ᱜᱟᱱ ᱛᱟᱦᱮᱸᱜᱼᱟ ᱾ ᱵᱟᱠᱚ ᱵᱩᱡᱽ ᱛᱟᱦᱮᱸᱜᱼᱟ᱾ ᱡᱚᱠᱷᱚᱱ ᱨᱚᱲ ᱦᱚᱴᱚ ᱠᱟᱜᱼᱟᱭ ᱥᱮ ᱡᱮ ᱱᱩᱱᱟᱹᱜ ᱦᱚᱲ ᱠᱟᱹᱢᱤ ᱡᱚᱝ ᱦᱚᱲ ᱠᱚ ᱞᱟᱜᱟᱜ ᱟᱠᱚ ᱡᱟᱦᱟᱸᱭ ᱦᱚᱭᱛᱚ ᱠᱩᱲᱤ ᱦᱚᱯᱚᱱᱮ ᱥᱮᱬᱟ ᱠᱟᱫᱟ ᱥᱮ ᱵᱟᱲᱟᱭ ᱠᱟᱫᱟᱭ ᱟᱫᱚ ᱦᱟᱹᱱᱤ ᱴᱷᱮᱱ ᱠᱚ ᱵᱷᱮᱡᱟ ᱮᱭᱟᱠᱚ ᱩᱫᱩᱜ ᱮᱭᱟᱠᱚ ᱟᱨ ᱵᱟᱠᱷᱟᱱ ᱠᱚ ᱯᱟᱸᱡᱟᱭᱮᱭᱟ᱾ ᱚᱠᱟᱭ ᱱᱟᱭ ᱱᱟ ᱯᱷᱟᱱᱱᱟ ᱵᱟᱹᱦᱩ? ᱩᱱᱤ ᱜᱮ ᱞᱟᱹᱭ ᱦᱚᱪᱚᱭᱮ ᱛᱟᱵᱚᱱ ᱯᱮ ᱪᱮᱫ ᱮ ᱞᱟᱹᱭᱮᱫᱟ ᱵᱟᱭ ᱞᱟᱹᱭᱮᱫᱟ ᱱᱩᱭ ᱫᱚᱠᱚ ᱟᱞᱮ ᱵᱟᱞᱮ ᱵᱩᱡᱽ ᱫᱟᱲᱮᱭᱟᱜ ᱠᱟᱱᱟ᱾
ᱚᱠᱟ ᱞᱮᱠᱟ ᱟᱫᱚ ᱱᱚᱰᱮ ᱦᱳᱭ ᱞᱟᱹᱭ
ᱟᱨ ᱟᱫᱚ ᱚᱝᱠᱟ ᱵᱮᱯᱟᱨ ᱱᱤᱡᱮ ᱱᱚᱣᱟ ᱢᱮᱫ ᱛᱮᱜᱮ ᱧᱮᱞ ᱦᱩᱭ ᱠᱟᱱᱟ ᱟᱨᱠᱤ, ᱟᱫᱚ ᱱᱚᱝᱠᱟ ᱟᱵᱚ ᱫᱚ ᱨᱚᱲ ᱦᱚᱸ ᱵᱟᱵᱚᱱ ᱜᱟᱱ ᱠᱷᱟᱹᱛᱤᱨ ᱛᱮ ᱟᱫᱚ ᱚᱞᱚᱜ ᱯᱟᱲᱦᱟᱣ ᱞᱮᱠᱷᱟᱱ ᱵᱚᱱ ᱡᱟᱜᱮ ᱢᱟᱫᱽᱫᱷᱚᱢᱤᱠ ᱫᱷᱟᱹᱵᱤᱡ ᱜᱤᱫᱽᱨᱟᱹ ᱠᱚ ᱥᱟᱞᱟᱜ ᱜᱟᱛᱮ ᱠᱚ ᱢᱟᱪᱮᱫ ᱠᱚ ᱥᱟᱶᱛᱮ ᱜᱟᱞᱢᱟᱨᱟᱣ ᱛᱟᱞᱟᱛᱮ ᱫᱤᱞ ᱫᱟᱲᱮ ᱵᱚᱱ ᱧᱟᱢ ᱮᱫᱟ ᱚᱯᱷᱤᱥ ᱠᱚᱨᱮ ᱚᱯᱷᱤᱥ ᱟᱫᱟᱞᱚᱛ ᱞᱮ ᱨᱚᱲ ᱵᱟᱲᱟ ᱦᱚᱸ᱾ ᱴᱷᱤᱠ ᱟᱪᱷᱮ ᱟᱵᱚ ᱛᱟᱨᱯᱚᱨᱮ ᱦᱳᱭᱳᱜ ᱠᱟᱱᱟ ᱯᱟᱲᱦᱟᱣ ᱠᱟᱱᱟ ᱵᱚᱱ ᱯᱟᱲᱦᱟᱣ ᱯᱟᱲᱦᱟᱣ ᱛᱮ ᱧᱮᱞᱚᱜᱚᱜᱼᱟ ᱡᱮ